ᱦᱟᱞᱳ
ᱦᱩᱸ ᱡᱚᱸᱦᱟᱨ ᱜᱮ
ᱦᱮᱸ ᱡᱚᱸᱦᱟᱨ ᱜᱮ, ᱟᱞᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱸ ᱟᱸᱡᱚᱢ ᱧᱟᱢᱚᱜ ᱠᱟᱱᱟ, ᱟᱹᱞᱤᱧᱟᱜ?
ᱦᱚᱸ ᱟᱹᱵᱤᱱᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾ ᱦᱩᱸ ᱪᱮᱜ ᱵᱤᱱ ᱪᱤᱠᱟᱹᱭᱫᱟ?
ᱚᱭ ᱫᱩᱲᱩᱵ ᱵᱟᱲᱟ ᱦᱳᱭ ᱠᱟᱱᱟ ᱟᱫᱚ ᱦᱤᱛᱳᱜ ᱠᱟᱹᱢᱤ ᱠᱚ ᱵᱟᱹᱱᱩᱜ ᱫᱚ ᱠᱟᱹᱢᱤ ᱠᱚ ᱥᱤᱛ ᱦᱚᱨᱤ ᱠᱟᱛᱮ ᱟᱫᱚ ᱫᱩᱲᱩᱵ ᱵᱟᱲᱟ ᱦᱩᱞᱳᱭ ᱠᱟᱱᱟ᱾
ᱚ ᱦᱮᱸᱛᱚ ᱛᱟᱦᱞᱮ ᱟᱯᱮᱥᱮᱫ ᱫᱚ ᱢᱟᱱᱮ ᱨᱚᱦᱚᱭ ᱠᱚ ᱛᱤᱱᱟᱹᱜ ᱥᱟᱺᱜᱤᱧ ᱦᱳᱭ ᱜᱚᱜ ᱱᱟ? ᱥᱮ ᱨᱚᱦᱚᱭ ᱪᱟᱵᱟ ᱠᱮᱜ-ᱟ ᱯᱮ ᱟᱯᱮ ᱥᱮᱱ ᱫᱚ?
ᱵᱟᱝ ᱜᱮ ᱨᱚᱦᱚᱭ ᱠᱚᱫᱚ ᱮᱛᱚᱦᱚᱵ ᱠᱟᱱᱟ ᱦᱚᱜ ᱚᱭ ᱛᱚ ᱢᱤᱫ ᱥᱚᱯᱛᱟᱦ ᱜᱟᱱ ᱦᱳᱭᱳᱜ ᱠᱟᱱᱟ, ᱦᱮᱸ ᱮᱛᱚᱦᱚᱵ ᱠᱟᱫᱟ ᱠᱚ ᱟᱫᱚ ᱟᱹᱞᱤᱧ ᱫᱚ ᱚᱲᱟᱜ ᱨᱮᱫᱚ ᱵᱟᱹᱱᱩᱜ ᱞᱤᱧᱟ ᱛᱚ, ᱦᱮᱸ ᱱᱚᱣᱟ ᱵᱟᱭᱨᱮ ᱥᱮᱫ ᱠᱟᱹᱢᱤ ᱦᱮᱡ ᱦᱳᱭ ᱠᱟᱱᱟ ᱦᱮᱸ ᱦᱮᱸ ᱟᱫᱚ ᱯᱷᱳᱱ ᱦᱩᱭ ᱞᱮᱱᱟ ᱚᱲᱟᱜ ᱥᱮᱫ ᱟᱫᱚ ᱢᱮᱱᱫᱟᱠᱚ ᱡᱮ ᱮᱛᱚᱦᱚᱵ ᱢᱟᱱᱟ ᱚᱭ ᱢᱤᱫ ᱥᱚᱯᱛᱟᱦ ᱞᱮᱠᱟ ᱦᱳᱭᱳᱜ ᱠᱟᱱᱟ᱾ ᱟᱨ ᱠᱤᱪᱷᱩ ᱫᱤᱱ ᱠᱷᱟᱱ ᱜᱮ ᱨᱚᱦᱚᱭ ᱠᱚᱫᱚ ᱪᱟᱵᱟ ᱜᱚᱫᱚᱜ-ᱟ᱾
ᱦᱮᱸᱛᱚ ᱩᱸ ᱛᱟᱦᱞᱮ ᱢᱟᱱᱮ ᱪᱮᱜ ᱠᱟᱹᱢᱤ ᱵᱤᱱ ᱪᱟᱞᱟᱣ ᱠᱟᱱᱟ ᱚᱸᱰᱮ ᱫᱚ?
ᱟᱹᱞᱤᱧ ᱫᱚ ᱡᱟᱦᱟᱸ ᱫᱚ ᱦᱟᱹᱠᱳ ᱠᱚ ᱪᱟᱥ ᱠᱚᱣᱟ ᱥᱮ ᱚᱸᱰᱮ ᱦᱟᱹᱠᱳ ᱡᱟᱦᱟᱸ ᱡᱚᱢᱟᱜ ᱠᱚᱞᱮ ᱮᱢᱟ ᱠᱚᱣᱟ᱾
ᱚ ᱮ ᱦᱟᱸ ᱦᱟᱹᱠᱩ ᱠᱚ ᱪᱟᱥ ᱠᱚᱫᱚ ᱢᱟᱱᱮ ᱛᱤᱱᱟᱹᱜ ᱛᱤᱱᱟᱹᱜ ᱢᱟᱨᱟᱝ ᱦᱟᱠᱩ ᱥᱮ ᱩᱝᱠᱩ ᱫᱚ ᱢᱟᱱᱮ ᱠᱟᱹᱴᱤᱡ ᱠᱷᱚᱱᱟᱜ ᱩᱱᱠᱩ ᱠᱚ ᱦᱟᱨᱟ ᱠᱚ ᱥᱮ ᱪᱮᱜ ᱚᱠᱟᱞᱮᱠᱟ?
ᱦᱳᱭ ᱠᱟᱹᱴᱤᱜ ᱠᱷᱚᱱᱟᱜ ᱜᱮᱠᱚ ᱦᱟᱨᱟᱜ-ᱟ, ᱛᱚ ᱩᱝᱠᱩ ᱫᱚ ᱦᱟᱸᱱᱮ ᱡᱟᱦᱟᱸᱭ ᱫᱚ ᱜᱚᱞᱫᱟ ᱪᱤᱝᱲᱤ ᱢᱮᱱᱟᱜ ᱠᱚᱣᱟ ᱥᱮ,
ᱦᱚᱸ
ᱦᱚᱸ ᱩᱱᱠᱩ ᱨᱮᱱ ᱜᱮ ᱢᱤᱫ ᱵᱷᱟᱜᱽ ᱠᱟᱱᱟ ᱠᱚ ᱱᱩᱠᱩ ᱫᱚ ᱱᱩᱠᱩ ᱫᱚ ᱵᱷᱮᱱᱟᱢ ᱠᱚ ᱢᱮᱛᱟ ᱠᱚᱣᱟ᱾
ᱟᱨ ᱢᱤᱫᱴᱟᱜ ᱢᱤᱱᱟᱜ ᱠᱚᱣᱟ ᱴᱟᱭᱜᱟᱭ ᱴᱟᱭᱜᱟᱭᱮᱯ᱾ ᱴᱟᱨ ᱴᱟᱭᱜᱟᱨ ᱯᱨᱚᱱ ᱡᱟᱦᱟᱸᱭ ᱩᱱᱠᱩ ᱨᱮᱱ ᱜᱮ ᱱᱩᱠᱩ ᱫᱚ ᱢᱤᱫᱴᱮᱱ ᱵᱷᱟᱜ ᱠᱟᱱᱟ ᱠᱚ ᱵᱷᱮᱱᱟᱢ᱾ ᱯᱷᱨᱚᱱ ᱟᱫᱚ ᱟᱞᱮ ᱫᱚ ᱩᱱᱠᱩ ᱵᱷᱮᱱᱟᱢᱤ ᱯᱷᱨᱚᱱ ᱞᱮ ᱪᱟᱥ ᱠᱚᱣᱟᱞᱮ᱾
ᱦᱩᱸ ᱛᱟᱦᱞᱮ ᱩᱱᱠᱩ ᱠᱚᱜᱮ ᱢᱟᱱᱮ ᱡᱚᱢᱟᱜ ᱯᱮ ᱮᱢᱟ ᱠᱚᱣᱟ ᱦᱮᱸ ᱵᱟᱝ᱾ ᱟᱨ ᱩᱱᱠᱩ ᱫᱚ ᱛᱤᱱᱟᱹᱜ ᱢᱟᱨᱟᱝ ᱠᱚ ᱦᱟᱨᱟᱜ ᱛᱮ?
ᱦᱟᱨᱟᱜ ᱟᱠᱚ ᱚᱱᱠᱟ ᱪᱚᱞᱞᱤᱥ ᱯᱚᱸᱭᱛᱟᱞᱞᱤᱥ ᱜᱨᱟᱢ᱾
ᱚ
ᱥᱮᱸᱬᱟᱜᱼᱟ ᱟᱫᱚ ᱛᱚᱠᱷᱚᱱ ᱫᱚ ᱟᱫᱚ ᱩᱱᱟᱹᱜ ᱫᱤᱱ ᱫᱚ ᱵᱟᱝᱠᱚ ᱫᱚᱦᱚ ᱠᱚᱣᱟ ᱢᱟᱱᱮ ᱥᱮᱬᱟ ᱦᱟᱹᱠᱩ ᱫᱚ ᱯᱚᱸᱭᱛᱟᱞᱞᱤᱥ᱾ ᱜᱨᱟᱢ ᱢᱟᱱᱮ ᱟᱫᱚ ᱛᱚᱠᱷᱚᱱ ᱫᱚ ᱵᱟᱝᱠᱚ ᱦᱟᱛᱟᱣ ᱠᱚᱣᱟ ᱟᱨᱠᱤ ᱯᱚᱸᱭᱛᱟᱞᱤᱥ ᱜᱨᱟᱢ ᱯᱟᱨᱚᱢ ᱢᱟᱱᱮ ᱟᱫᱚ᱾ ᱯᱟᱹᱭᱠᱟᱹᱨ ᱵᱟᱝ ᱠᱚ ᱦᱟᱛᱟᱣ ᱠᱚᱣᱟ᱾
ᱦᱮᱸ ᱛᱚ ᱛᱟᱦᱞᱮ ᱛᱤᱱᱟᱹᱜ ᱥᱟᱺᱜᱤᱧ ᱨᱮ ᱠᱟᱹᱢᱤ ᱫᱚᱵᱤᱱ ᱥᱮᱱ ᱠᱟᱱ ᱛᱮ?
ᱟᱢ ᱫᱚ ᱵᱤᱥᱤ ᱥᱟᱺᱜᱤᱧ ᱫᱚ ᱵᱟᱝ ᱱᱚᱣᱟ᱾
ᱥᱳᱨ ᱥᱳᱯᱳᱨ ᱚᱸ ᱦᱮᱸᱛᱚ ᱛᱟᱦᱞᱮ ᱵᱷᱟᱜᱤ ᱜᱮ᱾
ᱦᱮᱸ ᱟᱫᱚ ᱱᱚᱣᱟ ᱨᱮᱫᱚ ᱢᱟᱱᱮ ᱱᱚᱣᱟ ᱦᱟᱹᱠᱩ ᱪᱟᱥ ᱠᱚ᱾ ᱥᱮᱸᱬᱟ ᱦᱚᱸ ᱞᱟᱹᱠᱛᱤ ᱠᱟᱱᱟ ᱪᱮ ᱚᱲᱟᱜ ᱥᱮᱜ ᱨᱮ ᱡᱩᱫᱤ ᱡᱟᱦᱟᱸ ᱛᱤᱥ ᱮ᱾ ᱦᱮᱸ ᱡᱩᱫᱤ ᱠᱚᱨᱟᱣ ᱜᱟᱱᱚᱜ ᱠᱷᱟᱱ ᱦᱮᱸ ᱱᱩᱠᱩ ᱨᱩᱭ, ᱠᱟᱛᱞᱟ, ᱵᱷᱮᱴᱠᱤ ᱠᱚ᱾ ᱢᱮᱱᱠᱷᱟᱱ ᱵᱷᱟᱜᱤᱜᱼᱟ ᱦᱮᱸ ᱥᱮ ᱵᱟᱝ᱾ ᱜᱟᱱ ᱫᱚ ᱜᱟᱱᱚᱜᱼᱟ ᱩᱱᱠᱩᱣᱟᱜ ᱱᱚᱛᱮ ᱫᱚ ᱵᱷᱮᱱᱟᱢᱤ ᱫᱚ ᱚᱱᱛᱮ ᱫᱚ ᱪᱟᱥ ᱵᱟᱝ ᱜᱟᱱᱚᱜᱼᱟ ᱟᱞᱮᱥᱮᱫ ᱫᱚ᱾ ᱠᱟᱨᱚᱱ ᱱᱩᱠᱩ ᱫᱚ ᱱᱚᱱᱟ ᱫᱟᱜ ᱨᱮᱱ ᱦᱟᱠᱩ ᱛᱚ᱾
ᱦᱚᱸ
ᱟᱨ ᱥᱮᱞᱟᱨᱤᱴᱤ ᱦᱚᱸ ᱫᱚᱨ ᱾ ᱟᱨ ᱥᱮᱞᱟᱨᱤᱴᱤ ᱦᱚᱸ ᱫᱚᱨᱠᱟᱨ ᱢᱟᱱᱮ ᱵᱩᱞᱩᱝ ᱨᱮᱱᱟᱜ ᱡᱟᱦᱟᱸ ᱤᱭᱟᱹ᱾ ᱥᱮᱞᱟᱨᱤᱴᱤ ᱛᱟᱦᱮᱸᱱᱟ ᱛᱚ ᱚᱱᱟ ᱦᱚᱸ ᱫᱚᱨᱠᱟᱨ ᱟᱨ᱾ ᱟᱞᱮ ᱥᱮᱫ ᱠᱷᱟᱱ ᱫᱚ ᱵᱟᱝ ᱜᱟᱱᱚᱜᱼᱟ ᱚᱱᱛᱮ ᱫᱚ ᱢᱤᱥᱴᱤ ᱫᱟᱜ ᱛᱚ᱾
ᱦᱩᱸ ᱦᱚᱸ ᱦᱮᱸ ᱛᱚ
ᱡᱟᱭ ᱦᱳᱠ ᱟᱫᱚ ᱠᱚᱨᱟᱣ ᱠᱚ ᱥᱮᱬᱟ ᱾ ᱠᱟᱱ ᱦᱚᱸ ᱞᱟᱹᱠᱛᱤ ᱥᱟᱫᱟ ᱠᱚᱨᱮ ᱦᱚᱞᱮ ᱛᱚ ᱠᱟᱹᱢᱤ ᱜᱟᱱᱚᱜ᱾
ᱦᱳᱭ ᱡᱚᱛᱚᱱᱟᱜ ᱜᱮ ᱥᱮᱬᱟ ᱫᱚ ᱞᱟᱹᱠᱛᱤ ᱠᱟᱱ ᱜᱮᱭᱟ ᱦᱮᱸ ᱵᱟᱝ ᱥᱮ ᱥᱮᱬᱟ ᱞᱮᱠᱷᱟᱱ ᱱᱤᱡᱮᱨ᱾ ᱮᱴᱟᱜ ᱠᱟᱹᱢᱤ ᱨᱮ ᱞᱟᱜᱟᱜ ᱜᱮᱭᱟ ᱡᱟᱦᱟᱸ ᱵᱟᱝ ᱡᱟᱦᱟᱸ ᱛᱤᱥ ᱫᱚ ᱥᱮ ᱵᱟᱰᱟᱭ ᱠᱟᱜ᱾ ᱠᱷᱟᱱᱮᱢ ᱦᱚᱲ ᱦᱚᱸᱢ ᱞᱟᱹᱭ ᱫᱟᱲᱮᱭᱟᱭᱟ ᱠᱤ ᱡᱮ ᱱᱚᱣᱟ ᱫᱚ ᱱᱚᱝᱠᱟ ᱠᱚ ᱠᱚᱨᱟᱣᱟ ᱢᱮᱱᱛᱮ ᱦᱮᱸ ᱵᱟᱝ᱾
ᱦᱮᱸ ᱯᱨᱚᱥᱮᱥ ᱠᱚ ᱜᱮ ᱵᱟᱰᱟᱭ ᱞᱟᱹᱠᱛᱤ ᱠᱟᱱᱟ ᱦᱮᱸ ᱥᱮ᱾
ᱦᱚᱸ
ᱛᱟᱦᱞᱮ ᱟᱨ ᱟᱵᱤᱱ ᱫᱚ ᱪᱤᱠᱟᱹ ᱵᱟᱰᱟᱭ ᱫᱟᱵᱤᱱ᱾
ᱟᱹᱞᱤᱧ ᱱᱚᱜᱼᱚᱭ ᱱᱤᱛᱚᱜ ᱫᱚ ᱦᱩᱲᱩ ᱨᱚᱦᱚᱭ ᱠᱚ ᱦᱩᱭᱩᱜ ᱠᱟᱱᱟ ᱛᱚ ᱟᱫᱚ ᱚᱱᱟ ᱜᱮ᱾ ᱱᱚᱜᱼᱚᱭ ᱱᱤᱛᱚᱜ ᱠᱟᱹᱢᱤ ᱠᱷᱚᱱᱟᱜ ᱦᱮᱡ ᱠᱟᱛᱮ ᱱᱚᱜᱚᱭ ᱞᱤᱧ ᱫᱩᱲᱩᱵ ᱵᱟᱲᱟ ᱟᱠᱟᱱᱟ ᱫᱟᱠᱟ ᱠᱚ ᱡᱚᱢ ᱠᱟᱛᱮ᱾
ᱚ ᱟᱹᱰᱤ ᱞᱚᱜᱚᱱ ᱫᱚ ᱫᱟᱠᱟ ᱵᱤᱱ ᱡᱚᱢ ᱠᱮ᱾
ᱦᱚᱸ ᱡᱚᱢ ᱠᱮᱫᱟᱞᱤᱧ᱾ ᱮᱱᱟᱝ ᱫᱚ ᱵᱟᱝ ᱡᱚᱢ ᱦᱩᱭ ᱠᱟᱱᱟ ᱛᱚ᱾
ᱟᱪᱪᱷᱟ᱾ ᱟᱯᱮ ᱥᱮᱫ ᱫᱚ ᱛᱟᱦᱚᱞᱮ ᱠᱚᱢᱯᱞᱤᱴ ᱮᱱᱟ ᱥᱮ ᱵᱟᱝ?
ᱦᱚᱸ ᱨᱚᱦᱚᱭ ᱟᱹᱣᱨᱤ ᱠᱚᱢᱯᱞᱤᱴᱚᱜᱼᱟ ᱛᱚ ᱦᱚᱸᱜᱼᱚᱭ ᱪᱟᱞᱟᱜ ᱠᱟᱱᱟ ᱠᱤᱪᱷᱩ ᱫᱤᱱ ᱠᱷᱚᱱ ᱢᱟᱲᱟᱝ ᱠᱷᱚᱱ ᱜᱮ ᱠᱚ ᱨᱚᱦᱚᱭ ᱮᱫᱟ ᱦᱚᱸᱜᱼᱚᱭ ᱛᱚᱨᱟ᱾ ᱦᱩᱭᱩᱜ ᱜᱮᱭᱟ ᱟᱨᱚ ᱡᱟᱹᱥᱛᱤ ᱫᱤᱱ ᱜᱮ ᱦᱩᱭᱩᱜ ᱜᱮᱭᱟ᱾ ᱚᱠᱚᱭ ᱠᱚᱫᱚ ᱢᱟᱱᱮ ᱠᱚ ᱪᱟᱵᱟ ᱟᱹᱜᱩᱣ ᱠᱟᱫᱟ ᱢᱟᱱᱮ ᱟᱹᱰᱤ ᱞᱟᱦᱟ ᱠᱷᱚᱱ ᱜᱮ ᱥᱮᱨᱢᱟ ᱡᱟᱹᱲᱤ ᱦᱩᱭᱩᱜ ᱠᱟᱱᱟ ᱛᱚ᱾ ᱛᱚ ᱩᱱᱠᱩ ᱫᱚ ᱠᱚ ᱪᱟᱵᱟ ᱟᱹᱜᱩ ᱜᱚᱫ ᱟᱠᱟᱜ ᱟᱠᱚ᱾ ᱟᱨ ᱚᱠᱚᱭ ᱠᱚᱫᱚ ᱠᱚ ᱛᱟᱭᱚᱢ ᱠᱟᱱᱟ᱾
ᱛᱟᱞᱮ ᱟᱯᱮ ᱚᱱᱛᱮ ᱫᱚ ᱱᱚᱣᱟ ᱦᱩᱲᱩ ᱦᱩᱲᱩ ᱵᱟᱫ ᱠᱟᱛᱮ ᱟᱨ ᱡᱟᱦᱟᱸᱱᱟᱜ ᱟᱲᱟᱜ ᱥᱟᱠᱟᱢ ᱠᱚ ᱫᱚ ᱵᱟᱝ ᱯᱮ ᱨᱚᱦᱚᱭ ᱠᱟᱫᱟ?
ᱦᱚᱸ ᱟᱞᱮ ᱥᱮᱫ ᱫᱚ ᱨᱚᱦᱚᱭ ᱜᱮᱭᱟ ᱠᱚ ᱡᱚᱛᱚᱱᱟᱜ ᱜᱮ᱾ ᱡᱚᱛᱚ ᱨᱚᱠᱚᱢᱟᱜ ᱥᱚᱵᱡᱤ ᱜᱮᱠᱚ ᱨᱚᱦᱚᱭ ᱜᱮᱭᱟ᱾ ᱡᱮᱢᱚᱱ ᱢᱮᱱ ᱜᱟᱱᱚᱜᱼᱟ ᱠᱩᱸᱫᱽᱨᱤ ᱠᱚ, ᱵᱮᱸᱜᱟᱲ ᱠᱚ, ᱩᱪᱷᱟᱹ ᱥᱮ ᱠᱚᱨᱚᱞᱟ ᱠᱚ ᱢᱮᱛᱟᱜᱼᱟ ᱚᱱᱟ ᱠᱚ ᱦᱚᱸ ᱦᱮᱸ ᱡᱚᱛᱚ ᱞᱮᱠᱟᱱᱟᱜ ᱜᱮᱠᱚ ᱨᱚᱦᱚᱭ ᱜᱮᱭᱟ ᱢᱟᱨᱤᱡ ᱠᱚ ᱦᱚᱸ᱾
ᱛᱟᱦᱞᱮ ᱥᱤᱛᱩᱝ ᱫᱤᱱ ᱤᱭᱟᱹ ᱠᱚ ᱵᱟᱝ ᱯᱮ ᱨᱚᱦᱚᱭ ᱜᱮᱭᱟ ᱵᱟᱫᱟᱢ ᱠᱚ ᱛᱩᱨᱢᱩᱡᱽ ᱠᱚ᱾
ᱚᱢ᱾ ᱛᱚᱨᱢᱩᱡᱽ ᱫᱚ ᱞᱮ ᱨᱚᱦᱚᱭ ᱜᱮᱭᱟ ᱢᱮᱱᱠᱷᱟᱱ ᱫᱚ ᱵᱟᱫᱟᱢ ᱫᱚ ᱟᱞᱮ ᱥᱮᱫ ᱫᱚ ᱵᱟᱝ ᱠᱚ ᱨᱚᱦᱚᱭ ᱜᱮᱭᱟ᱾ ᱵᱟᱫᱟᱢ ᱫᱚ ᱟᱯᱮ ᱥᱮᱫ ᱠᱚ ᱨᱚᱦᱚᱭ ᱜᱮᱭᱟ ᱥᱮ ᱪᱮᱫ ᱞᱮᱠᱟ?
ᱵᱟᱝ ᱜᱮ ᱵᱟᱫᱟᱢ ᱫᱚ ᱵᱟᱝ ᱠᱚ ᱨᱚᱦᱚᱭ ᱜᱮᱭᱟ ᱟᱞᱮ ᱥᱮᱫ ᱫᱚ᱾ ᱟᱹᱞᱩ ᱠᱚ ᱠᱚ ᱨᱚᱦᱚᱭ ᱜᱮᱭᱟ᱾
ᱚ ᱦᱮᱸ᱾ ᱦᱮᱸ ᱛᱚ᱾ ᱟᱞᱮ ᱥᱮᱫ ᱦᱚᱸ ᱢᱟᱱᱮ ᱟᱞᱩ ᱠᱚ ᱨᱚᱦᱚᱭᱟ, ᱛᱚᱨᱢᱩᱡᱽ ᱠᱚ ᱠᱚ ᱨᱚᱦᱚᱭᱟ ᱟᱞᱮ ᱦᱚᱸ ᱛᱚᱨᱢᱩᱡᱽ ᱠᱚ ᱜᱮᱞᱮ ᱨᱚᱦᱚᱭ ᱵᱟᱲᱟ ᱛᱟᱞᱮ ᱟᱹᱰᱤ ᱥᱮᱨᱢᱟ ᱠᱷᱟᱱ ᱜᱮ᱾ ᱛᱚ ᱱᱤᱭᱟᱹ ᱴᱟᱜ ᱥᱮᱨᱢᱟ ᱠᱷᱚᱱᱟᱜ ᱜᱮ ᱛᱩᱨᱢᱩᱡᱽ ᱫᱚ ᱵᱟᱝ ᱨᱚᱦᱚᱭ ᱦᱩᱭᱩᱜ ᱠᱟᱱᱟ ᱦᱟᱯᱮ ᱱᱟᱦᱜ᱾ ᱠᱟᱨᱚᱱ ᱫᱚ ᱛᱩᱨᱢᱩᱡᱽ ᱦᱟᱱᱟ ᱫᱚᱢ ᱟᱹᱰᱤ ᱥᱮᱨᱢᱟ ᱜᱮ ᱠᱷᱚᱛᱤ ᱦᱩᱭᱱᱟ ᱥᱮ ᱢᱟᱱᱮ ᱟᱨᱮᱞ ᱠᱮᱜ ᱟᱭ ᱟᱨ ᱠᱮᱜ ᱟᱭ᱾ ᱛᱟᱦᱞᱮ ᱚᱱᱠᱟ ᱠᱟᱛᱮ ᱠᱷᱚᱛᱤᱜᱼᱟ᱾ ᱯᱨᱚᱛᱤ ᱥᱮᱨᱢᱟ ᱠᱷᱚᱛᱤ ᱞᱮᱱ ᱠᱷᱟᱱ ᱢᱤᱫ ᱴᱟᱝ ᱠᱷᱟᱨᱟᱯ ᱵᱩᱡᱷᱟᱹᱜᱼᱟ ᱥᱮ᱾
ᱦᱩᱸ᱾
ᱚᱱᱟ ᱠᱷᱟᱹᱛᱤᱨ ᱛᱮ ᱜᱮ ᱵᱟᱝ ᱨᱚᱦᱚᱭ ᱦᱩᱭ ᱠᱟᱱᱟ ᱱᱤᱭᱟᱹ ᱥᱮᱨᱢᱟ ᱫᱚ ᱦᱟᱸᱜ᱾
ᱱᱤᱭᱟᱹ ᱫᱷᱟᱣ ᱡᱮᱢᱚᱱ ᱟᱹᱞᱩ ᱨᱮᱦᱚᱸ ᱫᱟᱢ ᱵᱟᱝ ᱠᱚ ᱧᱟᱢ ᱞᱮᱫᱟ᱾
ᱦᱚᱸ ᱟᱞᱩ ᱱᱤᱭᱟᱹ ᱫᱷᱟᱣ ᱫᱚ ᱦᱚᱸᱜ ᱚᱭ ᱟᱞᱮ ᱦᱚᱸ ᱟᱞᱩ ᱞᱮ ᱨᱚᱦᱚᱭ ᱞᱮᱫ ᱜᱮᱭᱟ᱾ ᱛᱚ ᱟᱞᱩ ᱨᱮ ᱠᱚᱱᱳ ᱯᱩᱨᱟᱹ ᱵᱮᱠᱟᱨ ᱪᱟᱵᱟᱭ ᱮᱱᱟ ᱟᱞᱩ ᱜᱮ, ᱯᱩᱨᱟᱹ ᱠᱷᱮᱛ ᱫᱚ ᱠᱷᱮᱛ ᱨᱮ ᱜᱮ ᱛᱟᱦᱮᱸᱭᱮᱱᱟ᱾
ᱟᱫᱚ ᱚᱱᱮ ᱚᱱᱠᱟ ᱫᱟᱢ ᱡᱩᱫᱤ ᱵᱟᱢ ᱧᱟᱢᱟ ᱚᱸᱰᱮ ᱜᱮ ᱛᱚ ᱞᱚᱥ᱾
ᱦᱳᱭ ᱦᱳᱭ ᱚᱸᱰᱮ ᱜᱮᱛᱚ ᱞᱚᱥ ᱫᱚ ᱦᱟᱸᱜ᱾ ᱟᱫᱚ ᱮᱠᱷᱚᱱᱳ ᱢᱮᱱᱟᱜ ᱜᱮᱭᱟ ᱟᱹᱞᱩ ᱠᱚ᱾ ᱛᱟ ᱜᱮ ᱚᱲᱟᱜ ᱨᱮ ᱛᱤᱱᱟᱹᱜ ᱮᱢ ᱡᱚᱢᱟ᱾
ᱵᱟᱝ ᱯᱮᱲᱟ ᱯᱟᱦᱲᱟᱹ ᱠᱚ ᱤᱫᱤ ᱦᱚᱴᱚ ᱟᱠᱚ ᱯᱮ ᱵᱚᱥᱛᱟ ᱾
ᱦᱚᱸ ᱟᱫᱚ ᱡᱚᱛᱚ ᱜᱮᱠᱚ ᱨᱚᱦᱚᱭ ᱠᱟᱜᱼᱟ᱾
ᱦᱮᱸ ᱟᱫᱚ ᱱᱤᱛᱚ ᱟᱹᱞᱩ ᱦᱚᱸᱠᱚ ᱨᱚᱦᱚᱭ ᱠᱟᱫᱟ ᱩᱱᱠᱩ ᱦᱚᱸᱤᱡᱩᱜ ᱠᱚ ᱨᱚᱦᱚᱭ ᱡᱚᱝᱟ ᱟᱫᱚ ᱚᱠᱚᱭ ᱫᱚ ᱚᱠᱚᱭ ᱴᱷᱮᱱ ᱤᱫᱤ ᱦᱚᱴᱚᱣᱟ ᱟᱠᱚᱣᱟ, ᱦᱮᱸᱫᱮ ᱵᱟᱝ᱾ ᱟᱞᱮ ᱥᱮᱫ ᱦᱚᱸ ᱟᱹᱞᱩ ᱫᱚ ᱦᱚᱭᱳᱜ ᱜᱮᱭᱟ ᱟᱨ ᱱᱚᱣᱟ ᱤᱭᱟᱹᱞᱮ ᱪᱟᱥ ᱜᱮᱭᱟ ᱱᱮᱛᱟᱨ ᱫᱤᱱ ᱫᱚ ᱥᱚᱥᱟ ᱟᱨ ᱠᱚᱨᱚᱞᱟ᱾
ᱚ᱾ ᱟᱪᱪᱷᱟ ᱥᱚᱥᱟ ᱯᱮ ᱪᱟᱥ ᱚᱱᱟ ᱫᱚ ᱪᱮᱫ ᱠᱟ ᱠᱟᱛᱮ ᱯᱮ ᱪᱟᱥ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱜᱤ ᱠᱚᱠ? ᱠᱟᱨᱚᱱ ᱫᱚ ᱟᱞᱮᱥᱮᱫ ᱢᱟ ᱪᱷᱚ ᱥᱚᱥᱟ ᱫᱚ ᱵᱟᱝ ᱠᱚ ᱪᱟᱥ ᱜᱮᱭᱟ, ᱚᱱᱟᱛᱮ ᱵᱟᱝᱞ ᱵᱟᱰᱟᱭᱟ᱾
ᱠᱚᱨᱚᱞᱟ ᱡᱟᱦᱟᱸ ᱠᱚ ᱡᱟᱦᱟᱸ ᱞᱮᱠᱟ ᱠᱚ ᱪᱟᱥ ᱜᱮᱭᱟ ᱥᱮᱢ ᱯᱨᱚᱥᱮᱥ ᱚᱱᱠᱟᱜ ᱜᱮ ᱦᱮᱸ᱾
ᱛᱟᱞᱦᱮ ᱢᱟ ᱟᱹᱰᱤ ᱱᱟᱯᱟᱭ᱾ ᱪᱮᱥᱴᱟ ᱞᱮᱠᱷᱟᱱ ᱫᱚ ᱡᱷᱚᱛᱚ ᱜᱮ ᱦᱚᱭᱩᱜ ᱜᱮᱭᱟ᱾ ᱟᱪᱷᱟ᱾
ᱟᱫᱚ ᱱᱮᱛᱟᱨ ᱫᱚ ᱢᱟᱱᱮ ᱥᱚᱥᱟᱱᱟᱜ ᱫᱟᱢ ᱴᱟᱜ ᱛᱟᱦᱮᱱᱟ, ᱯᱩᱡᱟᱹ ᱦᱚᱸ ᱥᱮᱴᱮᱨᱚᱜ ᱠᱟᱱᱟ ᱥᱮ᱾
ᱦᱚᱸ ᱦᱳᱭ᱾
ᱫᱩᱨᱜᱟᱹ ᱯᱩᱡᱟᱹ ᱡᱟᱦᱟᱸ ᱫᱤᱠᱩ ᱠᱚᱣᱟᱜ᱾
ᱩᱱᱠᱩᱣᱟᱜ ᱢᱟᱨᱟᱝ ᱯᱩᱡᱟᱹ ᱛᱚ ᱟᱫᱚ ᱚᱱᱟ ᱡᱚᱠᱷᱚᱱ ᱛᱚᱠᱷᱚᱱ ᱫᱚ ᱫᱟᱢ ᱛᱟᱦᱮᱱᱟ ᱱᱮᱛᱟᱨᱟᱜ ᱮᱢ ᱚᱞᱨᱮᱰᱤ ᱫᱚ ᱫᱟᱢ ᱠᱚ ᱢᱮᱱᱟᱜ ᱜᱮᱭᱟ ᱾
ᱛᱟᱦᱚᱞᱮ ᱟᱯᱮ ᱫᱚ ᱥᱚᱥᱟ ᱯᱮ ᱨᱚᱦᱚᱭ ᱠᱟᱜ-ᱟ ᱥᱮ ᱪᱮᱫᱞᱠᱟ ᱛᱟᱞᱦᱮ?
ᱦᱮᱸ ᱨᱚᱦᱚᱭ ᱠᱟᱫᱟ ᱠᱚ ᱤᱧ ᱫᱟᱫᱟ ᱢᱮᱱᱟᱭᱟ ᱛᱚ ᱤᱧ ᱫᱟᱫᱟ ᱜᱮ ᱟᱫᱚ ᱚᱱᱛᱮ ᱫᱚ ᱢᱮᱱᱴᱮᱱ ᱫᱟᱭ ᱾ ᱦᱮ ᱠᱟᱹᱢᱤ ᱠᱚ ᱦᱮᱡ ᱦᱩᱭ ᱠᱟᱱᱟ ᱾ ᱢᱤᱫ ᱦᱚᱲ ᱠᱷᱟᱱ ᱜᱮ ᱦᱩᱭᱩᱜ-ᱟ ᱾
ᱦᱩᱸ ᱢᱤᱫ ᱦᱚᱲ ᱚᱲᱟᱜ ᱨᱮᱱᱟᱜ ᱧᱮᱞ ᱞᱮᱠᱷᱟᱱ ᱟᱨ ᱢᱤᱫ ᱦᱚᱲ ᱠᱟᱹᱢᱤ ᱥᱮᱱ ᱫᱚ ᱵᱷᱟᱜᱤ ᱜᱮ ᱚᱱᱟ ᱫᱚ ᱾
ᱦᱮᱸ ᱟᱨ ᱚᱲᱟᱜ ᱠᱚᱨᱮᱱᱟᱜ ᱚᱱᱟ ᱠᱟᱹᱢᱤ ᱠᱚᱫᱚ ᱵᱟᱝ ᱠᱚᱨᱟᱣ ᱥᱟᱱᱟᱭ ᱜᱮᱭᱟ ᱥᱮ ᱪᱟᱥᱵᱟᱥ ᱠᱟᱹᱢᱤ ᱠᱚᱫᱚ, ᱵᱟᱭᱨᱮ ᱠᱚᱨᱮ ᱠᱟᱹᱢᱤ ᱢᱮ ᱴᱷᱤᱠ ᱜᱮᱭᱟ ᱪᱟᱥ ᱵᱟᱟᱥ ᱠᱟᱹᱢᱤ ᱫᱚ ᱟᱹᱰᱤ,
ᱵᱟᱨᱦᱨᱮ ᱨᱮᱫᱚ ᱠᱟᱹᱴᱤᱡ ᱵᱟᱨᱦᱨᱮ ᱨᱮᱫᱚ ᱠᱟᱹᱴᱤᱡ ᱫᱟᱬᱟᱱ ᱠᱚ ᱧᱟᱢᱚᱜ-ᱟ ᱛᱚ ᱾ ᱟᱨ ᱚᱲᱟᱜ ᱨᱮᱢᱟ ᱚᱱᱠᱟ ᱫᱚ ᱵᱟᱝ ᱦᱟᱸᱜ ᱾
ᱦᱮᱸ ᱾
ᱛᱟᱦᱞᱮ, ᱚ ᱢᱟᱱᱮ ᱚᱠᱟᱨᱮ ᱛᱟᱦᱮᱱ ᱟᱹᱵᱤᱱ ᱫᱚᱵᱤᱱ ᱠᱩᱥᱤᱭᱟᱜ ᱜᱮᱭᱟ ᱢᱟᱱᱮ ᱵᱟᱦᱨᱮ ᱫᱤᱥᱚᱢ ᱵᱤᱱ ᱠᱩᱥᱤᱭᱟᱜ ᱜᱮᱭᱟ ᱥᱮ ᱟᱛᱳ ᱫᱤᱥᱚᱢ? ᱢᱟᱱᱮ ᱟᱥᱟᱭ ᱫᱟᱞᱤᱧ ᱵᱟᱦᱨᱮ ᱫᱤᱥᱚᱢ ᱜᱮᱵᱤᱱ ᱠᱩᱥᱤᱭᱟᱜ-ᱟ ᱾
ᱦᱮᱸ ᱵᱟᱦᱨᱮ ᱫᱤᱥᱚᱢ ᱫᱚ ᱵᱷᱟᱜᱮ ᱵᱩᱡᱷᱟᱹᱜ-ᱟ ᱢᱮᱱᱠᱷᱟᱱ ᱟᱭᱢᱟ ᱫᱤᱱ ᱡᱚᱠᱷᱚᱱ ᱵᱟᱭᱨᱮ ᱫᱤᱥᱚᱢ ᱨᱮᱦᱚᱸ ᱵᱤᱱ ᱛᱟᱦᱮᱱᱟ ᱥᱮ, ᱛᱠᱷᱚᱱ ᱟᱹᱛᱩ ᱫᱤᱥᱚᱢ ᱜᱮ ᱩᱭᱦᱟᱹᱨ ᱦᱤᱡᱩᱜ ᱛᱚᱠᱷᱚᱱ ᱫᱚ ᱾
ᱦᱮᱸ ᱟᱛᱩ ᱫᱤᱥᱚᱢ ᱫᱚ ᱩᱭᱦᱟᱹᱨ ᱦᱤᱡᱩᱜ-ᱟ ᱠᱟᱨᱚᱱ ᱫᱚ ᱦᱩᱭᱩᱜ ᱠᱟᱱᱟ ᱟᱛᱳ ᱫᱤᱥᱚᱢ ᱨᱮᱱᱟᱜ ᱢᱤᱫᱴᱟᱝ ᱡᱟᱦᱟᱸ ᱯᱷᱤᱞᱴᱟᱜ ᱚᱱᱟ ᱵᱷᱟᱜᱮ ᱵᱩᱡᱷᱟᱹᱜ-ᱟ ᱛᱚ ᱟᱨ
ᱚᱲᱟᱜ ᱠᱷᱚᱱᱟᱜ ᱩᱰᱩᱝ ᱛᱚᱨᱟᱜᱮ ᱞᱟᱸᱫᱟ ᱥᱟᱹᱜᱟᱹᱭᱟᱱ ᱦᱚᱲ ᱠᱚ ᱥᱟᱝ ᱡᱮᱢᱚᱱ ᱦᱤᱞᱤ, ᱡᱟᱦᱟᱸᱭ ᱞᱟᱸᱫᱟ ᱥᱟᱹᱜᱟᱭᱟᱱ ᱦᱚᱲ ᱠᱚ ᱥᱟᱶ ᱵᱷᱟᱜᱮ ᱵᱩᱡᱷᱟᱹᱜ-ᱟ ᱨᱚᱲ ᱞᱟᱸᱫᱟ ᱨᱮ ᱦᱮᱸ ᱵᱟᱝ?
ᱦᱩᱸ ᱜᱚᱲᱚᱢ ᱠᱚ ᱦᱮᱸ ᱥᱮ ᱵᱟᱝ᱾
ᱦᱩᱸ ᱦᱩᱸ ᱾
ᱛᱟᱯᱚᱨᱮ ᱦᱩᱭᱩᱜ ᱠᱟᱱᱟ ᱟᱹᱛᱩ ᱫᱤᱥᱚᱢ ᱫᱚ ᱢᱟᱱᱮ ᱡᱟᱱᱟᱢ ᱫᱤᱥᱚᱢ ᱠᱟᱱᱟ ᱥᱮ ᱚᱱᱟ ᱫᱚ ᱦᱤᱲᱤᱧ ᱦᱚᱸ ᱵᱟᱝᱜᱮ ᱵᱟᱝᱜᱮ ᱦᱤᱲᱤᱧᱚᱜ-ᱟ ᱾ ᱡᱟᱦᱟᱸ
ᱦᱳᱭ ᱾
ᱟᱨ ᱤᱭᱟᱹ ᱥᱚᱦᱚᱨ ᱵᱟᱡᱟᱨ ᱨᱮᱫᱚ ᱛᱟᱦᱮᱸ ᱞᱮᱠᱷᱟᱱ ᱫᱚ ᱢᱤᱫᱴᱮᱱ ᱚᱥᱩᱵᱤᱫᱷᱟ ᱢᱮᱱᱟᱜ-ᱟ ᱪᱮᱫ ᱢᱟᱱᱮ ᱦᱚᱲ ᱛᱚ ᱟᱭᱢᱟ ᱥᱮ ᱛᱚ ᱚᱸᱰᱮ ᱠᱟᱹᱴᱤᱡ ᱟᱹᱰᱤ ᱨᱚᱠᱚᱢ ᱯᱨᱚᱵᱽᱞᱮᱢ ᱠᱚᱦᱚᱸ ᱦᱩᱭᱩᱜ ᱜᱮᱭᱟ ᱾
ᱦᱚᱸ ᱾
ᱛᱟᱦᱚᱞᱮ ᱤᱭᱟᱹ ᱟᱯᱮ ᱥᱮᱫ ᱫᱚ ᱱᱚᱣᱟ ᱵᱟᱦᱟ ᱢᱟᱜ ᱢᱚᱬᱮ ᱚᱱᱟ ᱠᱚᱫᱚ ᱦᱩᱭᱩᱜ ᱜᱮᱭᱟ ᱥᱮ ᱵᱟᱝ?
ᱵᱟᱦᱟ ᱢᱟᱜ ᱢᱚᱬᱮ ᱦᱩᱭᱩᱜ ᱜᱮᱭᱟ ᱢᱟᱜ ᱢᱚᱬᱮ ᱫᱚ ᱢᱚᱬᱮ ᱥᱮᱨᱢᱟ ᱨᱮ ᱢᱤᱫ ᱡᱮᱠᱷᱟ ᱦᱩᱭᱩᱜ ᱜᱮᱭᱟ, ᱟᱨ ᱵᱟᱦᱟ ᱫᱚ ᱯᱨᱚᱛᱤ ᱥᱮᱨᱢᱟ ᱜᱮ ᱦᱩᱭᱩᱜ ᱜᱮᱭᱟ᱾
ᱚ ᱟᱨ ᱡᱮ ᱥᱮᱨᱢᱟ ᱯᱮ ᱢᱟᱜ ᱢᱚᱬᱮᱜ-ᱟ ᱚᱱᱟ ᱥᱮᱨᱢᱟ ᱠᱤ ᱵᱟᱦᱟ ᱵᱟᱦᱟ ᱵᱚᱸᱜᱟᱜ ᱜᱮᱭᱟ᱾
ᱵᱟᱝᱜᱮ ᱡᱮ ᱥᱮᱨᱢᱟ ᱞᱮ ᱢᱟᱜ ᱢᱚᱬᱮᱜ-ᱟ ᱚᱱᱟ ᱥᱮᱨᱢᱟ ᱫᱚ ᱵᱟᱝᱞᱮ ᱵᱟᱦᱟᱜ-ᱟ᱾ ᱚᱱᱟ ᱥᱮᱨᱢᱟ ᱫᱚ ᱥᱩᱫᱷᱩ ᱢᱟᱜ ᱢᱚᱬᱮ ᱜᱮ ᱟᱨᱠᱤ, ᱟᱯᱮ ᱥᱮᱫ ᱵᱟᱦᱟ ᱢᱟᱜ ᱢᱚᱬᱮᱜ ᱜᱮᱭᱟ ᱯᱮ ᱥᱮ ᱵᱟᱝ?
ᱦᱮᱸ ᱢᱟᱜ ᱢᱚᱬᱮ ᱵᱟᱦᱟ ᱫᱚ ᱦᱩᱭᱩᱜ ᱜᱮᱭᱟ ᱟᱞᱮ ᱦᱚᱸ ᱚᱱᱠᱟ ᱜᱮ ᱥᱮ ᱢᱟᱱᱮ ᱡᱮ ᱥᱮᱨᱢᱟ ᱞᱮ ᱢᱟᱜ ᱢᱚᱬᱮᱜ-ᱟ ᱚᱱᱟ ᱥᱮᱨᱢᱟ ᱫᱚ ᱵᱟᱦᱟ ᱵᱟᱝᱞᱮ ᱵᱟᱦᱟᱜ-ᱟ᱾ ᱵᱟᱦᱟ ᱵᱟᱝᱞᱮ ᱟᱬᱜᱚᱭᱟ, ᱟᱨ ᱟᱨ ᱠᱤᱪᱷᱩ ᱡᱟᱭᱜᱟ ᱨᱮᱫᱚ ᱱᱩᱝᱠᱟ ᱦᱚᱸ ᱢᱟᱱᱮ ᱵᱟᱦᱟ ᱢᱟᱜ ᱢᱚᱬᱮ ᱢᱤᱫ ᱥᱟᱶ ᱛᱮᱠᱚ ᱠᱚᱨᱟᱣ ᱜᱮᱭᱟ᱾
ᱦᱚᱸ ᱢᱤᱫ ᱥᱟᱶᱛᱮ ᱜᱮ ᱠᱚ ᱠᱚᱨᱟᱣ ᱜᱮᱭᱟ ᱟᱹᱰᱤᱜᱟᱱ ᱡᱟᱭᱜᱟ ᱠᱚᱨᱮ ᱜᱮ᱾ ᱦᱩᱸ ᱛᱟᱦᱞᱮ ᱟᱯᱮ ᱥᱮᱫ ᱫᱚ ᱟᱯᱮ ᱥᱮᱫ ᱫᱚ ᱟᱯᱮ ᱢᱟᱱᱮ ᱠᱟᱨᱟᱢᱚᱜ ᱜᱮᱭᱟ ᱯᱮ ᱥᱮ ᱵᱟᱝᱟ?
ᱦᱩᱸ ᱠᱟᱨᱟᱢ ᱫᱚ ᱠᱚ ᱠᱟᱨᱟᱢ ᱠᱟᱨᱟᱢᱚᱜ ᱜᱮᱭᱟᱞᱮ᱾
ᱚᱸ ᱟᱞᱮ ᱟᱞᱮ ᱜᱮ ᱛᱟᱦᱞᱮ ᱟᱞᱮ ᱱᱚᱛᱮ ᱜᱮ ᱵᱟᱝ ᱞᱮ ᱠᱟᱨᱟᱢᱚᱜ ᱜᱮᱭᱟ᱾
ᱚ ᱠᱟᱨᱟᱢ ᱟᱨ ᱡᱚᱢᱥᱤᱢ ᱠᱚ ᱮᱨᱚᱜ ᱥᱤᱢ ᱠᱚ
ᱦᱮᱸ ᱚᱱᱟ ᱠᱚᱫᱚ ᱦᱮᱸ ᱠᱤᱱᱛᱩ ᱠᱟᱨᱟᱢ ᱫᱚ ᱵᱟᱝᱟ᱾ ᱠᱟᱨᱟᱢ ᱢᱟᱱᱮ ᱟᱸᱡᱚᱢ ᱵᱟᱲᱟ ᱦᱳᱭ ᱠᱟᱱᱟ ᱩᱸᱜ᱾ ᱠᱟᱨᱟᱢ ᱟᱸᱡᱚᱢ ᱵᱟᱲᱟ ᱦᱳᱭ ᱟᱠᱟᱱᱟ ᱠᱤ ᱡᱮ ᱠᱟᱨᱟᱢᱚᱜ-ᱟ ᱞᱮ ᱢᱟᱱᱮ ᱟᱹᱰᱤ ᱜᱟᱱ ᱡᱟᱭᱜᱟ ᱠᱚᱨᱮ ᱟᱸᱡᱚᱢ ᱵᱟᱲᱟ ᱦᱳᱭ ᱟᱠᱟᱱᱟ, ᱠᱤᱱᱛᱩ ᱟᱞᱮ ᱟᱞᱮ ᱠᱚᱫᱚ ᱵᱟᱝ ᱜᱮ ᱢᱟᱱᱮ ᱟᱞᱮ ᱟᱛᱩ ᱨᱮ ᱥᱮ ᱟᱞᱮ ᱠᱷᱚᱱᱟᱜ ᱯᱟᱥᱮ ᱟᱹᱛᱩ ᱠᱚᱨᱮ ᱫᱚ ᱵᱟᱝ ᱞᱤᱧ ᱟᱸᱡᱚᱢ ᱵᱟᱲᱟᱣ ᱠᱟᱜ-ᱟ᱾
ᱟᱨ ᱱᱚᱣᱟ ᱡᱟᱦᱟᱸ ᱟᱵᱚᱱᱟᱜ ᱡᱟᱦᱟᱸ ᱢᱮᱱᱟᱜ ᱢᱤᱫᱴᱮᱡ ᱟᱥᱟᱲᱤᱭᱟᱹ ᱢᱮᱱᱛᱮ ᱱᱤᱭᱟᱹ ᱟᱥᱟᱲ ᱵᱚᱸᱜᱟ ᱡᱟᱦᱟᱸ ᱟᱥᱟᱲᱤᱭᱟᱹ ᱡᱚᱢ ᱚᱱᱟ ᱠᱚᱫᱚ ᱯᱮ ᱠᱚᱨᱟᱣ ᱵᱟᱲᱟᱭ ᱜᱮᱭᱟ?
ᱦᱚᱸ ᱩᱱᱟ ᱠᱚᱫᱚ ᱦᱮᱸ ᱦᱳᱭᱳᱜ ᱜᱮᱭᱟ᱾ ᱠᱚᱨᱟᱣ ᱵᱟᱲᱟᱭ ᱜᱮᱭᱟ ᱞᱮ ᱚᱱᱟ ᱫᱚ ᱦᱳᱭ ᱦᱳᱭ᱾ ᱚᱱᱟ ᱵᱟᱝᱠᱷᱟᱱ ᱢᱟ ᱵᱟᱝ ᱜᱟᱱᱚᱜ ᱜᱮᱭᱟ᱾
ᱟᱨ ᱮᱨᱚᱜ ᱥᱤᱢ?
ᱦᱮᱸ ᱚᱱᱟ ᱦᱚᱸ ᱦᱩᱭᱩᱜ ᱜᱮᱭᱟ᱾
ᱦᱩᱸ ᱚᱱᱟ ᱵᱟᱱᱟᱨ ᱜᱮᱛᱚ ᱞᱟᱠᱛᱤ ᱠᱟᱱᱟ ᱟᱨ ᱵᱟᱱᱟᱨ ᱜᱮ ᱪᱟᱥ ᱠᱟᱹᱢᱤ ᱨᱮᱱᱟᱜ ᱜᱮ
ᱪᱟᱥ ᱠᱟᱹᱢᱤ ᱨᱮᱱᱟᱜ ᱦᱳᱭ᱾
ᱛᱟᱦᱚᱞᱮ ᱟᱯᱮ ᱥᱮᱫ ᱫᱚ ᱵᱤᱨ ᱫᱤᱥᱚᱢ ᱥᱮ ᱮᱸ
ᱟᱞᱮ ᱫᱚᱞᱮ ᱦᱳᱭᱳᱜ ᱠᱟᱱᱟ ᱚ ᱯᱩᱨᱟᱹ ᱵᱤᱨ ᱫᱤᱥᱚᱢ ᱦᱚᱸ ᱵᱟᱝ ᱠᱟᱱᱟᱞᱮ, ᱯᱩᱨᱟᱹ ᱵᱤᱞᱟᱹᱛ ᱫᱤᱥᱚᱢ ᱦᱚᱸ ᱵᱟᱝ ᱠᱟᱱᱟᱞᱮ᱾ ᱢᱟᱱᱮ ᱛᱟᱞᱟᱨᱮ ᱢᱮᱱᱟᱜ ᱟᱠᱟᱜ ᱞᱮᱭᱟ᱾ ᱵᱤᱨ ᱦᱚᱸ ᱫᱚᱢᱮ ᱵᱟᱹᱱᱩᱜ-ᱟ ᱟᱨ ᱢᱟᱱᱮ ᱡᱮ ᱚᱱᱟ ᱛᱮᱠᱚ ᱛᱮᱞᱮ ᱟᱱᱟᱴᱚᱜ-ᱟ ᱥᱮ ᱪᱮᱫ ᱚᱝᱠᱟᱱᱟᱜ ᱦᱚᱸ ᱵᱟᱝ ᱠᱟᱱᱟ᱾
ᱟᱪᱪᱷᱟ ᱦᱮᱸ ᱚᱝᱠᱟ ᱦᱚᱭᱛᱳ ᱦᱳᱭᱳᱜ-ᱟ ᱯᱟᱸᱪ ᱥᱟᱛ ᱠᱤᱞᱳᱢᱤᱴᱟᱨ ᱥᱟᱸᱜᱤᱧ ᱨᱮ ᱵᱤᱨ ᱚᱝᱠᱟ?
ᱢᱮᱼᱢᱤᱫᱴᱟᱝ ᱵᱤᱨ ᱢᱮᱱᱟᱜ-ᱟ ᱟᱞᱮ ᱥᱩᱨ ᱨᱮ, ᱚᱱᱟ ᱫᱚ ᱥᱩᱨ ᱜᱮᱭᱟ ᱟᱨᱠᱤ᱾ ᱢᱟᱱᱮ ᱟᱞᱮᱭᱟᱜ ᱡᱟᱦᱟᱸ ᱜᱟᱰᱟ ᱢᱮᱱᱟᱜ, ᱚᱱᱟ ᱜᱟᱰᱟ ᱯᱟᱨᱚᱢ ᱜᱮ᱾ ᱟᱨ ᱡᱟᱦᱟᱸ ᱵᱤᱨ ᱫᱤᱥᱚᱢ ᱫᱚ ᱦᱩᱭᱩᱜ ᱠᱟᱱᱟ ᱟᱞᱮ ᱠᱷᱚᱱᱟᱜ ᱦᱟᱱᱛᱮ ᱪᱮᱛᱟᱱ ᱧᱚᱜ ᱚᱱᱟ ᱫᱚ ᱥᱟᱸᱜᱤᱧ ᱜᱮᱭᱟ ᱟᱨᱠᱤ᱾
ᱟᱪᱪᱷᱟ᱾
ᱢᱟᱱᱮ ᱚᱱᱛᱮ ᱠᱷᱚᱱᱟᱜ ᱯᱩᱨᱟᱹ ᱟᱫᱚ ᱟᱨᱟᱢᱵᱚᱭᱱᱟ ᱦᱟᱱᱛᱮ᱾ ᱦᱮᱸ ᱥᱟᱺᱜᱤᱧ ᱜᱮᱭᱟ ᱟᱹᱰᱤ ᱜᱮ ᱦᱚᱸ ᱦᱚᱸ ᱥᱟᱨᱡᱚᱢ ᱵᱤᱨ ᱜᱮ᱾
ᱟᱨ ᱚᱱᱛᱮ ᱛᱟᱦᱞᱮ ᱦᱟᱹᱛᱤ ᱴᱷᱟᱹᱠᱩᱨ ᱠᱚᱫᱚ ᱠᱚ ᱪᱟᱞᱟᱜ ᱜᱮᱭᱟ ᱥᱮ ᱵᱟᱝ ᱟᱯᱮ ᱥᱮᱫ?
ᱦᱚᱸ ᱦᱟᱹᱡᱩᱜ ᱜᱮᱭᱟ ᱠᱚ ᱱᱚᱛᱮ᱾
ᱧᱮᱞ ᱵᱟᱲᱟᱣ ᱟᱠᱟᱫ ᱠᱚᱣᱟ ᱵᱤᱱ ᱦᱟᱹᱛᱤ ᱵᱤᱨ ᱨᱮ ᱦᱟᱹᱛᱤ?
ᱦᱚᱸ ᱧᱮᱞ ᱠᱟᱜ ᱠᱚ ᱜᱮᱭᱟᱞᱤᱧ ᱦᱮᱡ ᱞᱮᱱᱟ ᱠᱚ ᱢᱤᱫ ᱡᱮᱠᱷᱟ ᱚᱝᱠᱟ ᱜᱮ᱾ ᱟ ᱦᱳᱲᱳ ᱦᱳᱲᱳ ᱵᱮᱞᱮᱜ ᱫᱤᱱ ᱠᱚ ᱦᱮᱡ ᱞᱮᱱᱟ, ᱚᱱᱮ ᱩᱱ ᱥᱩᱢᱚᱭ ᱜᱮᱞᱤᱧ ᱧᱮᱞ ᱟᱠᱟᱫ ᱠᱚᱣᱟ᱾ ᱢᱟᱱᱮ ᱥᱟᱺᱜᱤᱧ ᱠᱷᱚᱱ ᱧᱮᱞ ᱦᱩᱭ ᱠᱟᱱᱟ ᱥᱩᱨ ᱠᱷᱚᱱ ᱫᱚ ᱵᱟᱝᱟ᱾
ᱩᱸᱻ᱾
ᱦᱚᱸ᱾
ᱛᱚᱠᱷᱚᱱ ᱜᱮᱛᱚ ᱠᱚ ᱪᱟᱞᱟᱜ-ᱟ ᱵᱤᱥᱤ ᱢᱟᱱᱮ
ᱦᱳᱭ ᱦᱳᱭ ᱩᱱ ᱥᱩᱢᱳᱭ ᱜᱮ ᱵᱤᱥᱤ ᱠᱚ ᱪᱟᱞᱟᱜ ᱜᱮᱭᱟ ᱞᱟᱡ ᱡᱟᱞᱟ ᱛᱮ ᱦᱳᱭ᱾
ᱪᱤᱠᱟᱹᱭ ᱟᱠᱚ ᱡᱚᱢᱟᱜ ᱡᱚᱠᱷᱚᱱ ᱵᱤᱨ ᱨᱮᱛᱚ ᱟᱨ ᱪᱮᱫ ᱠᱚ ᱢᱮᱱᱟᱜᱼᱟ ᱵᱤᱨ ᱨᱮᱛᱚ ᱟᱨ ᱥᱮᱨᱚᱠᱚᱢ ᱡᱚᱢᱟᱜ ᱫᱚ ᱵᱟᱹᱱᱩᱜᱼᱟ ᱾
ᱟᱹᱰᱤ ᱟᱢᱫᱟ ᱫᱚᱞ ᱠᱟᱛᱮ ᱠᱚ ᱪᱟᱞᱟᱜ ᱜᱮᱭᱟ ᱠᱚ, ᱪᱚᱞᱞᱤᱥ ᱯᱚᱧᱪᱟᱥᱴᱤ ᱠᱚ ᱪᱟᱞᱟᱜ-ᱟ ᱢᱤᱫ ᱥᱟᱶᱛᱮ᱾ ᱛᱟᱦᱚᱞᱮ ᱩᱱᱟᱹᱜ ᱪᱟᱞᱟᱣ ᱢᱟᱱᱮ ᱯᱩᱨᱟᱹ ᱠᱷᱚᱛᱤ ᱪᱟᱵᱟᱜ-ᱟ ᱡᱟᱦᱟᱸᱭᱟᱜ ᱠᱷᱮᱛ ᱨᱮᱠᱚ ᱵᱚᱞᱚᱱᱟ ᱡᱚᱛᱚ ᱠᱚ ᱤᱭᱟᱹ ᱪᱟᱵᱟᱭᱟ᱾
ᱦᱩᱸ ᱠᱷᱩᱛᱤ ᱫᱚ ᱠᱷᱩᱛᱤ ᱟᱫᱚ ᱚᱱᱮ ᱯᱷᱚᱨᱮᱥᱴ ᱠᱷᱚᱱᱟᱜ ᱠᱤᱪᱷᱩ ᱯᱩᱭᱥᱟᱹ ᱫᱚᱠᱚ ᱮᱢᱚᱜ-ᱟ, ᱛᱚᱵᱮ ᱩᱱᱟᱹᱜ ᱫᱚ ᱵᱟᱝ ᱦᱮᱸ ᱠᱷᱚᱛᱤ ᱯᱨᱚᱛᱡᱩᱠᱤ ᱟ ᱢᱟᱱᱮ ᱠᱷᱚᱛᱤ ᱡᱩᱫᱤ ᱦᱩᱭᱩᱜ ᱛᱟᱢᱟ ᱥᱮᱵᱷᱮᱱᱴᱤ ᱯᱷᱟᱭᱤᱵ ᱯᱟᱨᱥᱮᱱᱴ ᱠᱷᱚᱛᱤᱜ-ᱟ ᱚᱰᱮ ᱟᱢᱫᱚ ᱴᱩᱮᱱᱴᱤ ᱯᱷᱟᱭᱤᱯ ᱯᱟᱨᱥᱮᱱ ᱯᱩᱭᱥᱟᱹ ᱠᱚ ᱮᱢᱚᱜ-ᱟ᱾
ᱦᱩᱸ
ᱚᱦᱚᱜ ᱜᱮ ᱦᱮᱸᱛᱚ ᱚᱱᱟ ᱛᱮᱫᱚ ᱪᱮᱫ ᱦᱚᱸ ᱵᱟᱝ ᱜᱟᱱᱚᱜ-ᱟ᱾
ᱦᱩᱸ
ᱟᱨ ᱦᱟᱹᱛᱤᱭᱟᱜ ᱞᱟᱡ ᱦᱚᱸ ᱠᱚᱢ ᱫᱚ ᱵᱟᱝ ᱢᱟᱨᱟᱝ ᱛᱟᱠᱚᱣᱟ ᱠᱚᱢ ᱫᱚ ᱵᱟᱝᱠᱚ ᱡᱚᱢᱟ,